ᱦᱮᱞᱳ
ᱦᱮᱸ ᱟᱸᱡᱚᱢᱚᱜ ᱠᱟᱱᱟ᱾
ᱦᱚᱸ ᱟᱸᱡᱚᱢᱚᱜ ᱠᱟᱱᱟ᱾
ᱦᱳᱭ ᱡᱚᱦᱟᱨ ᱜᱮ᱾
ᱦᱮᱸ ᱡᱚᱦᱟᱨ ᱜᱮ ᱛᱟᱦᱚᱞᱮ ᱟᱹᱵᱤᱱ ᱥᱮᱫ ᱚᱠᱟᱞᱮᱠᱟ ᱥᱮᱨᱢᱟ ᱡᱟᱹᱲᱤ ᱦᱩᱭᱮᱱᱟ?
ᱦᱚᱸ ᱵᱷᱟᱹᱜᱤ ᱜᱮ ᱦᱩᱭᱩᱜ ᱠᱟᱱ ᱜᱮᱭᱟ ᱦᱚᱞᱟ ᱢᱟᱸᱦᱫᱮᱨ ᱠᱷᱚᱱᱟᱜ ᱫᱚ ᱫᱤᱱᱟᱹᱢ ᱜᱮ ᱥᱮᱨᱢᱟ ᱡᱟᱹᱲᱤᱭᱮᱫᱟᱭ᱾
ᱦᱚᱸ
ᱟᱯᱮ ᱥᱮᱱ ᱫᱚ
ᱚ ᱟᱞᱤᱧ ᱥᱮ ᱦᱚᱸ ᱫᱤᱱᱤᱢ ᱜᱮ ᱥᱨᱢᱟᱭ ᱡᱟᱹᱲᱤ ᱮᱫᱟ᱾ ᱚ ᱛᱚ ᱯᱟᱸᱪ ᱵᱟᱡᱟᱜ ᱫᱷᱟᱹᱨᱮ ᱥᱮᱨᱢᱟ ᱡᱟᱹᱲᱤ ᱡᱟᱹᱲᱤᱜ ᱛᱟᱦᱮᱸᱮ ᱛᱚ ᱱᱤᱛ ᱜᱷᱟᱹᱲᱤᱡ ᱛᱚ ᱵᱚᱱᱫᱚ ᱠᱟᱜᱼᱟ ᱛᱚ ᱵᱤᱡᱽᱞᱤ ᱵᱟᱲᱟᱭᱮᱟᱭᱼᱟ ᱤᱯᱤᱞ ᱠᱚᱦᱚᱸ ᱠᱚ ᱨᱟᱠᱟᱵ ᱠᱟᱜᱼᱟ᱾ ᱟ ᱱᱟᱜ
ᱦᱳᱭ ᱟᱫᱚ ᱚᱠᱷᱟᱱ ᱫᱚ ᱛᱮᱦᱮᱧ ᱫᱚ ᱠᱟᱹᱴᱤᱡ ᱫᱚ ᱵᱟᱭ ᱫᱟᱜ ᱟᱠᱟᱫᱼᱟ ᱢᱟᱸᱡᱟᱱ ᱥᱮᱫᱛᱮ ᱫᱟᱜ ᱞᱮᱫᱟᱭ ᱟᱫᱚ ᱥᱤᱛᱩ ᱥᱤᱛᱩᱝ ᱞᱮᱫᱟᱭ ᱛᱮᱦᱮᱧ ᱥᱟᱨᱟᱫᱤᱱ ᱜᱮ᱾
ᱢᱟᱫᱟ ᱢᱟᱸᱡᱟᱱ ᱥᱮᱫ ᱛᱮᱫᱚ ᱫᱟᱜ ᱡᱟᱹᱲᱤ ᱦᱮᱡ ᱮᱱᱟ ᱵᱟᱠᱷᱟᱱ ᱫᱚ ᱥᱤᱛᱩᱝ ᱠᱟᱫ ᱜᱮ ᱛᱟᱦᱮᱱᱟ ᱾
ᱦᱩᱸ
ᱟᱯᱮ ᱥᱮᱱ ᱫᱚ ᱨᱚᱦᱚᱭ ᱠᱚᱫᱚ ᱦᱩ ᱦᱩᱭᱩᱜ ᱠᱟᱱᱟ ᱦᱮᱸ ᱥᱮ ᱵᱟᱝ ᱪᱮᱫ ᱵᱮᱱ ᱞᱟᱹᱭ ᱮᱫᱟ?
ᱨᱚᱦᱚᱭ ᱛᱚ ᱞᱟᱹᱭ ᱫᱟᱞᱤᱧ ᱱᱤᱛ ᱜᱷᱟᱹᱲᱤᱡ ᱫᱚ ᱱᱟᱯᱟᱭ ᱵᱟᱲᱟ ᱜᱮ᱾
ᱦᱳᱭ ᱟᱫᱚ ᱱᱟᱯᱟᱭ ᱜᱮ ᱱᱟᱯᱟᱭ ᱫᱚ᱾
ᱦᱮᱸ
ᱟᱰᱤ ᱱᱟᱯᱟᱭ ᱜᱮ᱾
ᱨᱚᱦᱚᱭ ᱫᱚ ᱟᱹᱣᱨᱤᱭᱟᱜᱼᱟ ᱦᱚᱸ ᱟᱹᱞᱤᱧ ᱦᱚᱸ ᱱᱟᱯᱟᱭ ᱜᱮ᱾ ᱨᱚᱦᱚᱭ ᱠᱚᱫᱚ ᱟᱹᱣᱨᱤᱟᱜᱼᱟ ᱛᱚᱞᱟ ᱫᱚ ᱟᱞᱤᱧ ᱥᱮᱫ ᱫᱚ ᱱᱟᱹᱢᱤ ᱜᱮᱠᱚ ᱜᱤᱰᱤᱭᱟ᱾
ᱦᱳᱭ
ᱚᱱᱟ ᱦᱚᱛᱮ ᱱᱟᱹᱢᱤ ᱜᱮᱭᱟᱞᱤᱧ ᱟᱹᱞᱤᱧ ᱥᱮᱫ ᱫᱚ ᱪᱟᱥᱵᱟᱥ ᱛᱮᱫ ᱫᱚ ᱟᱹᱵᱤᱱ ᱥᱮᱫ ᱫᱚ?
ᱦᱚᱸ ᱟᱞᱮ ᱥᱮᱫ ᱦᱚᱸ ᱚᱱᱠᱟᱜ ᱜᱮ ᱟᱫᱚ ᱡᱩᱫᱤ ᱚᱱᱠᱟ ᱞᱮᱠᱟ ᱢᱟᱱᱮ ᱞᱟᱦᱟᱛᱮ ᱜᱤᱰᱤ ᱜᱟᱱ ᱠᱟᱱᱟ ᱚᱱᱠᱟᱱ ᱠᱚᱫᱚ ᱠᱚ ᱜᱤᱰᱤ ᱠᱟᱫ ᱜᱮᱭᱟ ᱟᱨ ᱡᱟᱦᱟᱸ ᱵᱟᱝ ᱜᱟᱱ ᱠᱟᱱ ᱛᱟᱠᱚᱭᱟ ᱚᱠᱚ ᱜᱤᱫᱤ ᱩᱱᱠᱩ ᱠᱚᱫᱚ ᱟᱫᱚ ᱤᱭᱟᱹ ᱟᱪᱷᱲᱟᱭᱟᱠᱚ ᱦᱚᱜ-ᱚᱭ ᱫᱟᱜ ᱠᱮᱫᱟᱭ ᱛᱚ᱾ ᱟᱫᱚ ᱟᱪᱷᱲᱟᱭᱟᱠᱚ ᱛᱤᱥ ᱛᱚ ᱟᱫᱚ ᱦᱟᱨᱟᱜᱼᱟ ᱞᱚᱜᱚᱱ ᱜᱮᱛᱚ ᱦᱟᱨᱟᱜ ᱜᱮᱭᱟ ᱛᱚ ᱟᱪᱷᱲᱟ ᱛᱚᱞᱟ ᱫᱚ᱾
ᱦᱩᱸ
ᱟᱫᱚ ᱜᱟᱱ ᱫᱚ ᱟᱞᱮᱥᱮᱱ ᱦᱚᱸ ᱚᱱᱠᱟ ᱜᱮ ᱱᱟᱹᱢᱤ ᱵᱚᱞᱛᱮ ᱪᱮᱫ ᱞᱮᱠᱟ ᱥᱮᱨᱢᱟ ᱫᱟᱜ ᱡ ᱟᱹᱲᱤ ᱞᱟᱜᱟᱜᱼᱟ ᱚᱱᱠᱟ ᱞᱮᱠᱟᱜᱮ ᱤ ᱦᱩᱭᱩᱜᱼᱟ ᱨᱚᱦᱚᱭ ᱫᱚ ᱞᱮᱴ ᱛᱮ ᱞᱟᱜᱟᱜᱼᱟ ᱞᱮᱴ ᱜᱮ ᱟᱨ ᱵᱟᱠᱷᱟᱱ ᱫᱚ ᱞᱚᱜᱚᱱ ᱡᱩᱫᱤ ᱦᱩᱭᱩᱜᱼᱟ ᱮᱸᱰᱮᱠᱷᱟᱱ ᱫᱚ ᱡᱟᱦᱟᱸᱭ ᱠᱚᱣᱟᱜ ᱛᱚᱞᱟ ᱠᱚ ᱢᱮᱱᱟᱜᱼᱟ ᱞᱟᱦᱟ ᱠᱟᱛᱮ ᱠᱚ ᱦᱮ ᱟᱯᱷᱚᱨ ᱵᱟᱲᱟ ᱠᱟᱜᱼᱟ ᱩᱱᱠᱩᱣᱟᱜ ᱢᱟ ᱴᱷᱤᱠ ᱜᱮᱭᱟ ᱞᱚᱜᱚᱱ ᱜᱮ ᱠᱚ ᱨᱚᱦᱚᱭ ᱜᱮᱭᱟ
ᱟᱸ
ᱛᱟᱦᱚᱞᱮ ᱟᱯᱮ ᱥᱮᱱ ᱫᱚ ᱢᱟᱱᱮ ᱪᱮᱫ ᱞᱮᱠᱟ?
ᱟᱹᱵᱤᱱ ᱥᱮᱫ ᱫᱚ ᱢᱤᱱᱤ ᱫᱟᱜ ᱠᱚᱫᱚ ᱵᱟᱹᱱᱩᱜᱼᱟ ᱠᱮᱞᱟᱱ ᱫᱟᱜ
ᱵᱟᱝ ᱵᱟᱝ ᱵᱟᱝ ᱵᱟᱝ ᱢᱟᱱᱮ ᱠᱮᱱᱮᱞ ᱫᱟᱜ ᱫᱚ ᱢᱮᱱᱟᱜᱼᱟ ᱢᱮᱱᱠᱷᱟᱱ ᱟᱹᱰᱤ ᱞᱮᱴ ᱛᱮ ᱦᱤᱡᱩᱜ ᱜᱮᱭᱟ ᱟᱹᱰᱤ ᱢᱟᱨᱟᱝ ᱢᱟᱴᱷ ᱛᱚ, ᱛᱟᱦᱚᱞᱮ ᱞᱟᱦᱟ ᱥᱮᱱ ᱦᱚᱸ ᱢᱟᱱᱮ ᱦᱟᱱᱛᱮ ᱱᱟᱜ ᱟᱢᱫᱟ ᱜᱮ ᱢᱟᱴᱷ ᱢᱮᱱᱟᱜ ᱟᱠᱟᱫᱟ ᱚᱱᱟ ᱯᱟᱨᱚᱢ ᱦᱤᱡᱩᱜᱼᱟ ᱢᱟᱱᱮ ᱞᱮᱴᱚᱜᱼᱟ ᱠᱷᱟᱱ ᱫᱚ ᱟᱫᱚ ᱥᱮᱨᱢᱟ ᱜᱟᱹᱲᱤ ᱛᱮᱜᱮ ᱵᱷᱟᱜᱮ ᱜᱮᱭᱟ
ᱦᱳᱭ
ᱟᱯᱮ ᱥᱮᱱ ᱫᱚ ᱢᱮᱱᱟᱜ-ᱟ ᱢᱤᱱᱤ ᱠᱚ?
ᱚᱻ ᱢᱤᱱᱤ ᱠᱚᱫᱚ ᱢᱮᱱᱟᱜ ᱨᱮᱦᱚᱸ ᱵᱟᱹᱲᱤᱡ ᱠᱟᱱᱟ ᱱᱤᱛ ᱜᱷᱟᱹᱲᱤᱡ ᱛᱚ ᱞᱟᱹᱭ ᱫᱟᱲᱮᱭᱟᱜᱼᱟ ᱵᱤᱱ ᱵᱟᱹᱲᱤᱡ ᱞᱮ ᱞᱮᱠᱟ ᱜᱮ᱾
ᱚ ᱵᱟᱠᱷᱟᱡ ᱫᱚ ᱞᱟᱦᱟ ᱛᱮᱫᱚ ᱤᱭᱟᱹ ᱛᱮᱜᱮᱯᱮ ᱪᱟᱥᱮᱫ ᱛᱟᱦᱮᱱᱟ ᱢᱤᱱᱤ ᱫᱟᱜ ᱛᱮᱜᱮ ᱯᱮ ᱨᱚᱦᱚᱭ ᱵᱟᱲᱟᱭᱮᱫ
ᱢᱤᱱᱤ ᱫᱟᱜ ᱠᱷᱩᱵ ᱢᱟᱱᱮ ᱫᱚᱢᱮ ᱵᱚᱲᱚ ᱢᱟᱴᱷ ᱛᱚ ᱟᱫᱚ ᱚᱱᱟ ᱠᱷᱟᱹᱛᱤᱨ ᱢᱤᱱᱤ ᱫᱚ ᱢᱮᱫ ᱢᱤᱫᱴᱟᱝ ᱜᱮ ᱟᱫᱚ ᱢᱟᱱᱮ ᱞᱟᱭᱤᱱ ᱦᱩᱭᱩᱜᱼᱟ ᱚᱸᱰᱮ ᱫᱚ ᱫᱟᱜ ᱧᱟᱢ ᱠᱟᱹᱴᱤᱡ ᱠᱚᱥᱴᱚ ᱜᱮᱭᱟ
ᱟᱨ ᱚᱱᱠᱟ ᱵᱟᱸᱫ ᱠᱚ ᱟᱞᱤᱧ ᱥᱮᱫ ᱫᱚ ᱢᱤᱫ ᱫᱷᱟᱣ ᱜᱮ, ᱢᱟᱱᱮ ᱦᱩᱲᱩ ᱫᱚ ᱢᱤᱫ ᱫᱷᱟᱣ ᱜᱮᱠᱚ ᱨᱚᱦᱚᱭ ᱜᱮᱭᱟ ᱠᱚ᱾
ᱥᱚᱵᱽᱡᱤ ᱠᱚᱠᱚ ᱨᱚᱦᱚᱭ ᱜᱮᱭᱟ ᱟᱹᱞᱩ ᱠᱚ᱾ ᱵᱟᱫᱟᱢ ᱛᱤᱞ
ᱵᱟᱝ ᱟᱹᱞᱤᱧ ᱴᱮᱫ ᱫᱚ ᱦᱩᱲᱩ ᱠᱚ ᱤᱭᱟᱹ ᱠᱟᱛᱮᱜ ᱫᱚ ᱟᱫᱚ ᱚᱱᱮ ᱠᱷᱚᱥᱞᱟ ᱠᱚ ᱜᱩᱦᱩᱢ ᱠᱚ ᱛᱟᱯᱚᱨᱮ ᱛᱩᱲᱤ ᱠᱚ ᱚᱱᱟ ᱠᱚᱫᱚ ᱦᱮᱸ ᱜᱮ ᱡᱟᱦᱟᱸ ᱠᱚᱢ ᱫᱟᱜ ᱛᱮ ᱦᱳᱭᱳᱜ ᱜᱮᱭᱟ ᱚᱱᱟ ᱠᱚᱫᱚ ᱨᱚᱦᱚᱭ ᱜᱮᱭᱟ ᱠᱚ ᱢᱮᱱᱠᱷᱟᱱ ᱪᱮᱫᱟᱜ ᱞᱟᱜᱟᱜ ᱜᱮᱭᱟ ᱟᱹᱞᱩ ᱠᱚ ᱚᱱᱟ ᱵᱟᱫᱟᱢ ᱠᱚᱵᱤᱱ ᱞᱟᱹᱭᱮᱫ ᱫᱚ ᱡᱟᱹᱥᱛᱤ ᱜᱮ ᱫᱟᱜ ᱞᱟᱜᱟᱜ ᱜᱮᱭᱟ ᱥᱮ ᱛᱟᱦᱚᱞᱮ ᱠᱷᱟᱱ ᱫᱚ ᱚᱱᱟ ᱠᱚᱫᱚ ᱵᱟᱝᱞᱮ ᱨᱚᱦᱚᱭ ᱜᱮᱭᱟ ᱟᱞᱮ ᱫᱚ
ᱚ
ᱟᱯᱮᱥᱱ ᱫᱚ ᱚᱱᱟ ᱠᱚᱠᱚ ᱪᱟᱥ ᱜᱮᱭᱟ ᱠᱚ
ᱦᱚᱸ ᱟᱞᱩ ᱠᱚᱫᱚ ᱞᱮ ᱪᱟᱥ ᱜᱮᱭᱟ᱾
ᱦᱩᱸ
ᱟᱹᱞᱩ ᱵᱟᱫᱟᱢ ᱛᱤᱞ ᱥᱚᱨᱥᱟ ᱥᱚᱵᱽᱡᱤ ᱠᱚ ᱛᱟᱦᱚᱞᱮ ᱵᱚᱨᱥᱟ ᱨᱮ ᱟᱵᱤᱥᱮᱫ ᱛᱟᱦᱚᱞᱮ ᱥᱚᱵᱽᱡᱤ ᱠᱚ ᱨᱚᱦᱚᱭ ᱜᱮᱭᱟ ᱥᱮ
ᱵᱟᱝᱜᱮ ᱟᱞᱮᱫᱚ ᱵᱚᱨᱥᱟ ᱨᱮᱫᱚ ᱟᱞᱮᱥᱮᱱ ᱫᱚ ᱢᱟᱱᱮ ᱢᱟᱴᱷ ᱨᱮᱫᱚ ᱠᱷᱟᱹᱞᱤ ᱢᱟᱱᱮ ᱦᱩᱲᱩ ᱟᱨ ᱦᱩᱲᱩ ᱵᱟᱠᱚ ᱨᱚᱦᱚᱭᱟ ᱮᱴᱟᱜ ᱠᱤᱪᱷᱩ ᱵᱟᱝᱜᱮ ᱵᱟᱠᱚ ᱨᱚᱦᱚᱭ ᱜᱮᱭᱟ ᱩᱱᱟᱹᱜ ᱫᱚ᱾ ᱮ ᱨᱚᱦᱚᱭ ᱜᱮ ᱵᱟᱝᱠᱚ ᱨᱚᱦᱚᱭᱟ ᱦᱩᱲᱳ ᱥᱤᱡᱤᱱ ᱡᱚᱠᱷᱚᱡ ᱜᱮ ᱜᱚᱴᱟ ᱢᱟᱴᱷ ᱜᱮ ᱦᱩᱲᱩ ᱢᱮᱱᱠᱷᱟᱱ ᱮᱴᱟᱜ ᱡᱚᱠᱷᱚᱱ ᱫᱚ ᱚᱱᱮᱠ ᱜᱚᱥᱞᱟ ᱠᱚ ᱛᱩᱲᱤ ᱠᱚ ᱚᱱᱠᱟ ᱞᱮᱠᱟ ᱠᱚ ᱮᱨ ᱜᱮᱭᱟ
ᱵᱟᱠᱚ ᱨᱚᱦᱚᱭᱟ ᱫᱟᱜ ᱵᱟᱹᱱᱩᱜ ᱟᱼᱟᱥᱮ ᱟ ᱚᱱᱟ ᱠᱷᱟᱹᱛᱤᱨ ᱡᱟᱦᱟᱸ ᱰᱷᱮᱨ ᱧᱚᱜ ᱫᱟᱜ ᱞᱟᱜᱟᱜᱼᱟ ᱚᱱᱟ ᱫᱚ ᱵᱟᱝ ᱠᱚ ᱨᱚᱦᱚᱭ ᱜᱮᱭᱟ
ᱦᱩᱸ
ᱛᱟᱦᱚᱞᱮ ᱟᱯᱮᱥᱱ ᱫᱚ ᱢᱟᱱᱮ ᱚᱱᱠᱟ ᱵᱤᱨ ᱡᱟᱭᱜᱟ ᱢᱟᱱᱮ ᱵᱤᱨ ᱵᱩᱨᱩ ᱫᱤᱥᱚᱢ ᱥᱮ ᱪᱮᱫ ᱞᱮᱠᱟ
ᱵᱩᱨᱩ ᱫᱚ ᱵᱟᱝ ᱵᱤᱨ ᱫᱚ ᱯᱩᱨᱟᱹ ᱵᱤᱨ ᱜᱮᱵᱤᱱ ᱥᱟᱵ ᱫᱟᱲᱮᱼᱟ ᱟᱹᱞᱤᱧ ᱫᱚ ᱵᱤᱨ ᱡᱟᱭᱜᱟ ᱜᱮ ᱟᱹᱵᱤᱱ ᱫᱚ
ᱟᱞᱮ ᱫᱚ ᱵᱟᱝ ᱟᱞᱤᱧ ᱫᱚ, ᱵᱤᱞᱟᱛ ᱞᱮᱠᱟ ᱟᱨᱠᱤ ᱜᱚᱴᱟ ᱢᱟᱴᱷ ᱛᱚᱞᱟ ᱨᱮ ᱚᱲᱟᱜ ᱛᱟᱞᱮ᱾ ᱟᱫᱚ ᱵᱤᱨ ᱫᱚ ᱠᱟᱹᱴᱤᱡ ᱥᱟᱜᱤᱧᱚᱜᱼᱟ ᱟᱨᱠᱤ ᱫᱚᱥ ᱵᱟᱨᱚ ᱠᱤᱞᱳᱢᱤᱴᱟᱨ ᱞᱮᱠᱟ ᱪᱟᱞᱟᱜ ᱦᱩᱭᱩᱜᱼᱟ᱾
ᱦᱮ
ᱥᱟᱜᱮᱧ ᱧᱚᱜ ᱜᱮ
ᱟᱹᱵᱤᱱ ᱫᱚ ᱦᱟᱹᱛᱤ ᱠᱚᱠᱚ ᱪᱟᱞᱟᱣ ᱵᱟᱲᱟᱜ ᱜᱮᱭᱟ ᱥᱮ ᱵᱟᱝ
ᱵᱟᱝ ᱟᱞᱮ ᱥᱮᱫ ᱫᱚ ᱚᱝᱠᱟ ᱞᱮᱠᱟ‌ ᱫᱚ ᱦᱟᱛᱤ ᱠᱚᱫᱚ ᱵᱟᱠᱚ ᱪᱟᱞᱟᱜ ᱜᱮᱭᱟ ᱟᱹᱰᱤ ᱠᱷᱩᱵ ᱠᱚᱢ ᱜᱮᱠᱚ ᱪᱟᱜ ᱜᱮᱭᱟ ᱠᱟ ᱢᱤᱫᱴᱮᱱ ᱵᱟᱨᱭᱟ ᱡᱩᱫᱤ ᱠᱚ ᱟᱫ ᱠᱚᱜᱼᱟ ᱠᱚ ᱚᱱᱟ ᱞᱮᱠᱟᱛᱮ ᱚᱝᱠᱟ ᱛᱮᱠᱚ ᱪᱟᱞᱟᱜᱼᱟ ᱵᱟᱠᱷᱟᱱ ᱫᱚ ᱵᱟᱝ ᱠᱚ ᱪᱟᱞᱟᱜ ᱜᱮᱭᱟ ᱠᱚ ᱟᱞᱮ ᱥᱮᱱ ᱫᱚ ᱚᱱᱠᱟ ᱞᱮᱠᱟ ᱟᱯᱮ ᱥᱮᱫ ᱠᱚ ᱪᱟᱞᱟᱜ ᱜᱮᱭᱟ
ᱟᱞᱤᱧ ᱥᱮᱫ ᱫᱚ ᱱᱚᱣᱟ ᱥᱩᱢᱚᱭ ᱫᱚ ᱵᱟᱹᱱᱩᱜ ᱠᱚᱣᱟ ᱛᱚᱵᱮ ᱠᱚ ᱦᱮᱡ ᱮᱱᱟ ᱟᱨ ᱠᱚ ᱪᱟᱞᱟᱣᱱᱟ ᱟᱞᱮ ᱥᱮᱫ ᱫᱚ ᱥᱟᱵ ᱫᱟᱲᱮᱭᱟᱜ-ᱟ ᱵᱮᱱ ᱵᱟᱨᱚ ᱢᱟᱥ ᱜᱮ ᱦᱟᱛᱤ
ᱦᱚᱭ ᱟᱫᱚ ᱵᱤᱨ ᱫᱤᱥᱚᱢ ᱫᱚ ᱚᱝᱠᱟᱜ ᱜᱮ ᱛᱟᱦᱞᱮ ᱚᱱᱮ ᱥᱚᱵᱽᱡᱤ ᱠᱚᱠᱚ ᱥᱚᱵᱡᱤ ᱠᱚᱯᱮ ᱪᱟᱥ ᱫᱚ ᱚᱱᱟ ᱠᱚᱠᱚ ᱡᱚᱢ ᱜᱮᱭᱟ ᱠᱚ ᱥᱮ
ᱦᱚᱸ ᱡᱚᱢ ᱫᱚᱠᱚ ᱡᱚᱢᱟ
ᱦᱩᱲᱩ ᱠᱚ ᱟᱨᱚ ᱡᱟᱦᱟᱱᱟᱜ ᱥᱚᱵᱽᱡᱤ ᱠᱚ ᱡᱚᱠᱷᱚᱱ ᱠᱚ ᱦᱤᱡᱩᱜᱼᱟ ᱚᱱᱟ ᱥᱚᱵ ᱪᱮᱫ ᱠᱚᱠᱚ ᱡᱚᱢ ᱜᱮᱭᱟ ᱥᱮ
ᱦᱚᱸ
ᱛᱟᱞᱦᱮ ᱳᱫ ᱯᱩᱴᱠᱟᱹ ᱠᱚᱫᱚ ᱡᱚᱢᱮᱫ ᱠᱚ ᱜᱮᱭᱟᱯᱮ ᱛᱚ ᱚᱢᱚᱱᱚᱜ ᱠᱟᱱᱟ ᱠᱚ
ᱦᱮ ᱦᱚᱸ ᱯᱩᱴᱠᱟᱹ ᱠᱚ ᱚᱢᱚᱞ ᱞᱮᱱᱟ ᱢᱤᱫ ᱫᱤᱱ ᱪᱟᱞᱟᱣ ᱞᱮᱱᱟ ᱠᱚ ᱟᱫᱚ ᱠᱚ ᱟᱹᱜᱩ ᱠᱮᱫ ᱠᱚ ᱛᱟᱞᱮ ᱛᱮᱠᱚ ᱥᱚᱲᱮᱹ ᱠᱮᱫᱟᱞᱮ ᱥᱚᱲᱮᱹ ᱞᱮᱴᱚ ᱦᱩᱭᱱᱟ ᱟᱫᱚ ᱥᱤᱡᱤ ᱨᱮᱱᱟᱜ ᱡᱤᱱᱤᱥ ᱠᱟᱱᱟ ᱛᱚ ᱟᱫᱚ ᱵᱟᱢ ᱥᱚᱲᱮ ᱞᱚᱴᱮᱭᱟᱜ ᱟ ᱵᱟᱢ ᱞᱮᱴ ᱞᱮᱴᱚᱣᱟᱜ ᱠᱷᱟᱱ ᱵᱟᱝ ᱜᱟᱱᱚᱜᱼᱟ ᱫᱤᱫᱤ ᱛᱟᱨ
ᱦᱳᱭ ᱦᱚᱸ ᱦᱩᱸ ᱦᱩᱸ ᱦᱩᱸ ᱟᱨ ᱯᱩᱴᱠᱟᱹ ᱫᱚ ᱢᱤᱫᱴᱮᱱ ᱜᱮᱠᱚ ᱧᱟᱢ ᱧᱟᱯᱟᱢᱟ ᱥᱮ ᱢᱟᱱᱮ ᱚᱝᱠᱟ ᱩᱝᱠᱩ ᱫᱚ ᱵᱟᱠᱚ ᱧᱟᱯᱟᱢᱟ ᱩᱫ ᱫᱚᱛᱚ ᱫᱟᱜ ᱤᱫᱤ ᱞᱮᱠ ᱠᱷᱟᱱ ᱚᱢᱚᱱ ᱚᱢᱚᱱᱚᱜᱼᱟ ᱠᱚ ᱵᱟᱠᱷᱟᱱ ᱯᱩᱴᱠᱟᱹ ᱫᱚ ᱵᱟᱠᱚ ᱚᱢᱚᱱᱚᱜ ᱜᱮᱭᱟ ᱠᱚ
ᱚ
ᱫᱚᱢᱮ ᱫᱚ ᱟᱞᱮ ᱦᱚᱸ ᱪᱟᱞᱟᱣ ᱫᱚ ᱪᱟᱞᱟᱜ ᱜᱮᱭᱟᱞᱮ ᱟᱫᱚ ᱥᱟᱺᱜᱤᱧ ᱧᱚᱜ ᱜᱮ ᱨᱮᱦᱚᱸ ᱟᱫᱚ ᱢᱟᱱᱮ ᱡᱚᱢ ᱥᱟᱱᱟ ᱫᱚ ᱪᱟᱞᱟᱜ ᱜᱮᱭᱟᱞᱮ ᱟᱜᱩ ᱠᱚ ᱜᱮᱭᱟᱞᱮ ᱟᱜᱩ ᱫᱚ ᱡᱟᱹᱥᱛᱤ ᱜᱮᱠᱚ ᱥᱤᱵᱤᱞ ᱜᱮᱭᱟ ᱥᱮ ᱳᱫ ᱠᱷᱚᱱᱟᱜ ᱦᱚᱸ ᱯᱩᱴᱠᱟᱹ ᱫᱚ ᱡᱟᱹᱥᱛᱤ ᱠᱚ ᱥᱤᱵᱤᱞ ᱜᱮᱭᱟ ᱥᱮ
ᱦᱩᱸ ᱛᱟᱞᱦᱮ ᱟᱹᱵᱤᱱ ᱫᱚ ᱢᱮᱞᱟ ᱯᱟᱛᱟ ᱠᱚᱵᱤᱱ ᱠᱩᱥᱤ ᱵᱟᱲᱟᱣᱟᱜ ᱜᱮᱭᱟ ᱥᱮ ᱵᱟᱝ
ᱵᱟᱝ ᱟᱸᱡᱚᱢᱚᱜ ᱠᱟᱱᱟ ᱪᱮᱫ ᱞᱮᱠᱟ
ᱞᱟᱹᱭ ᱫᱟᱞᱤᱧ ᱢᱮᱞᱟ ᱯᱟᱛᱟ ᱠᱚᱫᱚᱵᱤᱱ ᱠᱩᱥᱤ ᱵᱟᱲᱟᱜ ᱜᱮᱭᱟ ᱥᱮ ᱵᱟᱝ ᱟᱹᱵᱤᱱ ᱥᱮᱫ ᱦᱩᱭᱩᱜ ᱜᱮᱭᱟ ᱥᱮ ᱵᱟᱝ
ᱵᱟᱝ ᱱᱚᱛᱮ ᱫᱚ ᱚᱝᱠᱟ ᱞᱮᱠᱟ ᱫᱚ ᱢᱮᱞᱟ ᱠᱚᱫᱚ ᱦᱩᱭᱩᱜ ᱜᱮᱭᱟ ᱢᱮᱱᱠᱷᱟᱱ ᱯᱟᱛᱟ ᱠᱚ ᱥᱮ ᱚᱝᱠᱟ ᱯᱨᱳᱜᱨᱟᱢ ᱠᱚ ᱚᱱᱟ ᱠᱚᱫᱚ ᱢᱟᱱᱮ ᱩᱱᱟᱹᱜ ᱫᱚ ᱡᱟᱥᱛᱤ ᱫᱚ ᱡᱟᱹᱥᱛᱤ ᱫᱚ ᱵᱟᱝ ᱦᱩᱭᱩᱜ ᱜᱮᱭᱟ ᱟᱨ ᱟᱹᱞᱤᱧ ᱫᱚ ᱯᱨᱳᱜᱨᱟᱢ ᱵᱚᱞᱛᱮ ᱫᱚ ᱵᱟᱹᱞᱤᱧ ᱧᱮᱞ ᱟᱠᱟᱜᱼᱟ ᱩᱱᱟᱹᱜ ᱜᱟᱱ ᱫᱚ ᱢᱤᱫᱵᱟᱨ ᱫᱷᱟᱣ ᱞᱤᱧ ᱪᱟᱞᱟᱣ ᱵᱟᱲᱟᱣ ᱠᱟᱱᱟ ᱟᱫᱚ ᱟᱞᱮ ᱥᱮᱫ ᱫᱚ ᱡᱟᱹᱥᱛᱤ ᱫᱚ ᱯᱨᱳᱜᱨᱟᱢ ᱵᱟᱝ ᱦᱩᱭᱩᱜ ᱜᱮᱭᱟ ᱟᱫᱚ ᱢᱟᱱᱮ ᱢᱮᱞᱟ ᱠᱚᱫᱚ ᱦᱩᱭᱩᱜ ᱜᱮᱭᱟ ᱯᱨᱳᱜᱨᱟᱢ ᱠᱚᱫᱚ ᱵᱟᱝ ᱦᱩᱭᱩᱜ-ᱟ ᱟᱫᱚ ᱚᱝᱠᱟ ᱞᱮᱠᱟ ᱫᱚ ᱵᱟᱝ ᱪᱟᱞᱟᱣ ᱦᱩᱭ ᱠᱟᱱᱟ ᱟᱨᱠᱤᱚᱱ ᱮᱢᱱᱤ‌ ᱯᱟ ᱛᱟᱨ ᱡᱟᱦᱟᱸ ᱠᱚᱨᱮ ᱦᱩᱭᱩᱜ ᱜᱮᱭᱟ ᱚᱱᱮ ᱡᱮᱢᱚᱱ ᱵᱮᱱ ᱞᱟᱹᱭ ᱠᱮᱫ ᱫᱚ ᱯᱟᱴᱟᱵᱤᱸᱫᱟᱹ ᱥᱮ ᱵᱚᱨᱚ ᱯᱟᱛᱟ ᱚᱱᱠᱟ ᱚᱱᱟ ᱠᱚᱫᱚ ᱢᱤᱫ ᱫᱷᱟᱣ ᱠᱟᱛᱮ ᱪᱟᱞᱟᱣ ᱦᱩᱭ ᱟᱨᱠᱤ ᱡᱟᱹᱥᱛᱤ ᱫᱚ ᱵᱟᱝᱜᱮ ᱧᱮᱞ ᱫᱚᱞᱤᱧ ᱧᱮᱞ ᱟᱹᱜᱩ ᱠᱟᱫ ᱠᱚᱣᱟ
ᱚ, ᱯᱟᱴᱟᱵᱤᱸᱫᱷᱟᱹ ᱛᱟᱦᱞᱮ ᱵᱮᱱ ᱦᱮᱡ ᱵᱟᱲᱟ ᱠᱟᱱᱟ
ᱦᱳᱭ ᱪᱟᱞᱟᱣ ᱵᱟᱲᱟ ᱟᱠᱟᱱᱟ ᱞᱤᱧ
ᱟ ᱟᱨ ᱵᱩᱨᱩ ᱵᱚᱸᱜᱟ ᱵᱤᱱ ᱫᱩᱠᱟᱱᱟ ᱥᱮ ᱵᱟᱝ
ᱵᱟᱝ ᱵᱩᱨᱩ ᱵᱚᱸᱜᱟ ᱫᱚ ᱟᱥᱚᱞᱮ ᱵᱟᱝ ᱪᱟᱞᱟᱣ ᱦᱩᱭ ᱠᱟᱱᱟ ᱵᱩᱨᱩ ᱵᱚᱸᱜᱟ ᱫᱚ ᱟᱡᱸᱚᱢ ᱫᱚᱞᱤᱧ ᱟᱸᱡᱚᱢ ᱟᱠᱟᱜᱼᱟ ᱢᱮᱱᱠᱷᱟᱱ ᱪᱟᱞᱟᱣ ᱫᱚ ᱵᱟᱝ ᱦᱩᱭ ᱠᱟᱱᱟ ᱟᱫᱚ ᱪᱮᱥᱴᱟᱭ ᱦᱩᱭᱩᱜᱼᱟ ᱪᱟᱞᱟᱜ ᱨᱮᱱᱟᱜ ᱤᱪᱪᱷᱟᱹ ᱫᱚ ᱢᱮᱱᱟᱜ ᱟᱠᱟᱫ ᱛᱟᱹᱞᱤᱧᱟ ᱟᱫᱚ ᱠᱷᱟᱱ ᱫᱚ ᱫᱚᱢᱮ ᱫᱟᱠᱟᱭ ᱛᱚ ᱚᱱᱟ ᱠᱷᱟᱹᱛᱤᱨ ᱛᱮ ᱚᱱᱮ ᱪᱟᱞᱟᱜ ᱵᱟᱝ ᱦᱩᱭᱩᱜᱼᱟ ᱵᱩᱨᱩ ᱵᱚᱸᱜᱟ ᱨᱮᱢᱟ ᱫᱟᱜ ᱜᱮ ᱫᱟᱜᱟᱭ ᱥᱮ ᱠᱷᱟᱹᱞᱤ
ᱫᱟᱜ ᱛᱚ ᱫᱟᱜ ᱛᱚ ᱵᱷᱟᱜᱮᱭᱟ
ᱟᱫᱚ ᱵᱟᱹᱜᱤᱭᱟ ᱟᱫᱚ ᱟᱞᱮ ᱫᱚ ᱥᱺᱜᱤᱱ ᱦᱚᱲ ᱛᱚ
ᱛᱟᱵᱩ ᱛᱤᱱ ᱠᱤᱞᱳᱢᱤᱴᱟᱨ
ᱟᱹᱰᱤ ᱥᱟᱺᱜᱤᱧ ᱟᱞᱮᱢᱟ ᱵᱟᱸᱠᱩᱲᱟ ᱡᱟᱯᱟᱜ ᱚᱲᱟᱜ ᱛᱟᱞᱮ ᱢᱟᱱᱮ ᱚᱱᱛᱮ ᱥᱩᱥᱩᱱᱤᱭᱟᱹ ᱵᱩᱨᱩ ᱥᱮᱫ ᱛᱟᱦᱚᱞᱮ ᱚᱸᱰᱮ ᱠᱷᱚᱱᱟᱜ ᱫᱚ ᱠᱟᱹᱴᱤᱡ ᱫᱚ ᱥᱟᱺᱜᱤ ᱧᱚᱜ ᱜᱮᱭᱟ ᱥᱮ
ᱚ
ᱟᱫᱚ ᱠᱷᱟᱱ ᱫᱚ ᱚᱱᱟ ᱠᱷᱟᱹᱛᱤᱨ ᱛᱮ ᱫᱟᱜ ᱫᱟ ᱚᱲᱟᱜ ᱠᱷᱚᱱᱟᱜ ᱜᱮ ᱡᱩᱫᱤ ᱵᱟᱝ ᱵᱟᱝ ᱩᱰᱩᱜ ᱟᱱᱤᱜ-ᱟ ᱛᱟᱦᱚᱞᱮ ᱪᱤᱠ ᱪᱤᱠᱟᱹᱛᱮᱢ ᱡᱚᱢᱟ ᱵᱟᱠᱷᱟᱡ ᱫᱚ ᱫᱟᱜ ᱢᱟᱜ ᱫᱚ ᱧᱮᱞ ᱫᱚ ᱜᱟᱱᱚᱜᱼᱟ ᱟᱫᱚ ᱠᱷᱟᱱ ᱫᱚ ᱚᱠᱟ ᱞᱮᱠᱟ ᱡᱟᱥᱛᱤ ᱜᱮ ᱫᱟᱠ ᱜᱮᱭᱟᱭ ᱛᱚ ᱟᱫᱚ
ᱟᱹᱵᱤᱱ ᱫᱚᱵᱤᱱ ᱪᱟᱞᱟᱣ ᱵᱟᱲᱟ ᱠᱟᱱᱟ ᱚᱱᱛᱮ
ᱦᱚᱸ ᱵᱩᱨᱩ ᱯᱟᱛᱟ ᱱᱚᱣᱟ ᱫᱟᱣ ᱪᱟᱞᱟᱣ ᱦᱩᱭᱱᱟ ᱞᱟᱦᱟ ᱥᱮᱨᱢᱟ ᱪᱟᱞᱟᱣ ᱦᱩᱭ ᱞᱮᱱᱟ
ᱚ ᱫᱚ ᱪᱮᱫ ᱞᱮᱠᱟ ᱦᱩᱭᱩᱜ ᱛᱮ ᱵᱩᱨᱩ ᱵᱚᱸᱜᱟ ᱫᱚ ᱧᱮᱞ ᱟᱠᱟᱵᱤᱱ ᱡᱚᱪᱤ ᱵᱤᱱ ᱞᱟᱹᱭ ᱞᱮᱜᱟᱱ
ᱦᱳ ᱧᱮᱞ ᱦᱩᱭᱱᱟ ᱵᱚᱸᱜᱟ ᱠᱚᱞᱤᱧ ᱧᱮᱞ ᱠᱮᱜᱼᱟ ᱛᱤᱱ ᱴᱷᱮᱱ ᱠᱚ ᱵᱚᱸᱜᱟᱭᱟ ᱴᱷᱤᱠ ᱜᱮᱭᱟ ᱛᱟᱯᱚᱨ ᱦᱚᱲ ᱠᱚ ᱪᱮᱫ ᱞᱮᱠᱟ ᱠᱚ ᱦᱚᱨ ᱞᱮᱱᱟ ᱥᱤᱲᱤ ᱠᱚᱞᱤᱧ ᱧᱮᱞ ᱠᱮᱫᱟ ᱱᱟᱣᱟ ᱱᱟᱣᱟ ᱠᱚ ᱥᱤᱲᱤ ᱠᱟᱜ-ᱟ ᱛᱚ
ᱦᱳᱭ ᱦᱳᱭ ᱦᱳᱭ ᱛᱤᱱᱟᱹ ᱴᱮᱱᱰ ᱜᱟᱛ ᱛᱤᱱᱟᱹᱜ ᱴᱷᱮᱱ ᱠᱚ ᱵᱚᱸᱜᱟᱭ ᱜᱮᱭᱟ ᱚᱸᱰᱮ ᱫᱚ ᱡᱮᱫᱤᱱ ᱠᱚ ᱧᱮᱞᱟ ᱥᱮᱫᱤᱱ ᱜᱮᱠᱚ ᱵᱚᱸᱜᱟᱭᱟ ᱥᱮ ᱪᱮᱫ ᱞᱮᱠᱟ ᱞᱟᱦᱟ ᱛᱮᱠᱚ ᱵᱚᱸᱜᱟᱭᱟ
ᱵᱟᱝᱜᱮ ᱧᱮᱞ ᱠᱮᱫᱟᱞᱤᱧ ᱛᱚ ᱵᱩᱨᱩ ᱫᱮᱡ ᱟᱹᱞᱤᱧ ᱛᱚ ᱵᱩᱨᱩ ᱫᱮᱡ ᱴᱷᱮᱱ ᱚᱱᱟ ᱢᱤᱫᱴᱷᱮᱱ ᱞᱤᱧ ᱧᱮᱞ ᱠᱮᱜᱼᱟ ᱪᱮᱛᱟᱱ ᱨᱮ ᱵᱟᱨ ᱴᱷᱮᱱ ᱯᱮ ᱴᱷᱮᱱ ᱮ ᱯᱩᱱ ᱴᱷᱮᱱ ᱞᱤᱧ ᱧᱮᱞ ᱠᱮᱫᱼᱟ ᱪᱮᱛᱟᱱ ᱨᱮ ᱢᱚᱱᱮ ᱵᱟᱝ ᱦᱩᱭᱩᱜ ᱯᱮ ᱴᱷᱮᱱ ᱢᱟ ᱯᱚᱱ ᱴᱷᱮᱱ ᱚᱱᱟ ᱢᱚᱫᱽᱫᱷᱮ ᱨᱮᱜᱮ ᱦᱩᱭᱩᱜᱼᱟ ᱟᱫᱚ ᱩᱱᱟᱹᱜ ᱫᱚ ᱠᱚᱭᱚᱜ ᱵᱟᱲᱟ ᱵᱟᱝ ᱦᱩᱭᱩᱜ ᱠᱟᱱᱟ ᱫᱟᱬᱟ ᱵᱟᱲᱟ ᱪᱟᱞᱟᱣ ᱦᱩᱭ ᱠᱟᱱᱟ ᱛᱚ ᱩᱱ ᱥᱟᱺᱜᱤᱧ ᱠᱷᱚᱱ ᱪᱟᱞᱟᱣ ᱢᱟᱱᱮ ᱠᱟᱹᱴᱤᱡ ᱫᱟᱬᱟ ᱵᱟᱢ ᱫᱟᱟᱲᱟ ᱟᱜ ᱠᱷᱟᱱ ᱫᱚ ᱡᱩᱛ ᱵᱟᱝ ᱧᱟᱢᱚᱜᱼᱟ
ᱦᱳᱭ ᱦᱳᱭ ᱦᱳᱭ
ᱟᱹᱞᱤᱧ ᱴᱷᱮᱱ ᱠᱷᱚᱱ ᱦᱚᱸ ᱥᱟᱺᱜᱤᱧ ᱜᱮᱭᱟ ᱫᱚᱢᱮ ᱜᱮ
ᱦᱳᱭ ᱟᱫᱚ ᱪᱮᱫ ᱠᱚ ᱧᱟᱢᱚᱜᱼᱟ ᱡᱚᱛᱚᱱᱟᱜ ᱧᱟᱢᱚᱜ ᱜᱮᱭᱟ ᱯᱟᱴᱟᱵᱤᱸᱫᱟᱹ ᱨᱮ ᱪᱮᱫ ᱞᱮᱠᱟ ᱧᱟᱢᱚᱜ ᱜᱮᱭᱟ ᱡᱤᱱᱤᱥ ᱛᱚ ᱟᱵᱚᱣᱟᱜ ᱥᱟᱱᱟᱢ ᱞᱮᱠᱟᱱᱟᱜ ᱚᱱᱠᱟᱱᱟᱜ ᱧᱟᱢᱚᱜ ᱜᱮᱭᱟ ᱚᱸᱰᱮ ᱦᱚᱸ
ᱦᱳᱭ ᱧᱟᱢᱚᱜᱼᱟ ᱧᱟᱢ ᱫᱚ ᱴᱟᱢᱟᱠ ᱟᱨ ᱞᱮᱜᱽᱲᱟ ᱜᱮ ᱵᱟᱹᱞᱤᱧ ᱧᱮᱞᱧᱟᱢ ᱞᱮᱜᱼᱟ ᱵᱟᱝᱠᱷᱟᱱ ᱫᱚ ᱧᱟᱢ ᱫᱚ ᱧᱟᱢᱚᱜᱼᱟ ᱡᱷᱚᱛᱚ ᱨᱚᱠᱚᱢᱟᱜ ᱥᱟᱢᱟᱱ ᱛᱤᱨᱭᱳ ᱵᱟᱱᱟᱢ ᱥᱟᱠᱣᱟ ᱟᱜ ᱠᱟᱴ ᱟᱜᱥᱟᱨ ᱠᱟᱹᱯᱤ
ᱦᱳᱭ ᱦᱳᱭ
ᱦᱚᱸ ᱡᱤᱞ ᱯᱤᱴᱷᱟᱹ ᱧᱟᱢᱚᱜᱼᱟ
ᱚ ᱟᱫᱚ ᱵᱟᱝ ᱪᱟᱞᱟᱣ ᱵᱟᱲᱟ ᱦᱩᱭ ᱠᱟᱱᱟ ᱥᱮ ᱟᱫᱚ ᱟᱸᱡᱚᱢ ᱜᱮ ᱦᱩᱭ ᱠᱟᱱᱟ ᱥᱮ ᱧᱮᱞ ᱵᱟᱲᱟᱭ ᱮᱢᱱᱤ ᱦᱩᱭ ᱠᱟᱱᱟ ᱟᱫᱚ ᱪᱟᱞᱟᱜ ᱦᱩᱭᱩᱜᱼᱟ ᱡᱟᱦᱟ ᱛᱤᱥ
ᱦᱩᱸ
ᱟᱫᱚ ᱚᱸᱰᱮ ᱫᱚ ᱢᱟᱱᱮ ᱪᱮᱫ ᱞᱮᱠᱟ ᱢᱟᱱᱮ ᱚᱱᱠᱟ ᱯᱟᱞᱚᱱ ᱠᱟᱛᱮᱜ ᱠᱚ ᱪᱟᱞᱟᱜᱼᱟ ᱥᱮ ᱮᱢᱱᱤ ᱜᱮᱠᱚ ᱪᱟᱞᱟᱜ ᱜᱮᱭᱟ ᱢᱟᱱᱮ ᱡᱟᱦᱟᱱᱟᱜ ᱯᱩᱡᱟᱹ ᱦᱩᱭᱩᱜᱼᱟ ᱛᱚ
ᱥᱮ ᱯᱟᱴᱟᱵᱤᱸᱫᱟᱹ ᱡᱮᱢᱚᱱ ᱠᱚ ᱪᱟᱞᱟᱜᱼᱟ᱾
ᱦᱮᱸ ᱟᱹᱞᱤᱧ ᱫᱚ ᱯᱟᱞᱚᱱ ᱞᱚᱝ ᱩᱱᱟᱹᱜ ᱫᱷᱟᱹᱨᱤᱡ ᱫᱚ ᱵᱟᱹᱞᱤᱧ ᱵᱟᱲᱟᱭᱟ ᱛᱚᱵᱮ ᱟᱹᱞᱤᱧ ᱫᱚ ᱵᱟᱝ ᱯᱟᱞᱚᱱ ᱠᱟᱛᱮᱫ ᱜᱮᱞᱤᱧ ᱫᱩᱠᱠᱟᱹᱱᱟ ᱡᱟᱦᱟᱸ ᱫᱚ ᱴᱩᱨ ᱫᱟᱬᱟᱱ ᱪᱮᱫᱠᱟ ᱠᱚ ᱞᱟᱹᱭᱟ ᱚᱱᱠᱟ ᱵᱷᱟᱵᱽ ᱜᱮᱞᱤᱧ ᱫᱩᱠᱟᱹᱨᱟ
ᱚ ᱚ ᱚ ᱦᱳᱭ ᱵᱟᱠᱷᱟᱡ ᱫᱚ ᱟᱹᱰᱤ ᱠᱤᱪᱷᱩ ᱚᱱᱠᱟ ᱡᱟᱭᱜᱟ ᱛᱟᱦᱮᱱ ᱜᱮᱭᱟ ᱠᱤᱪᱷᱩ ᱠᱤᱪᱷᱩ ᱡᱟᱭᱜᱟ ᱫᱚ ᱚᱱᱮ ᱚᱱᱠᱟ ᱞᱮᱠᱟ ᱱᱤᱭᱚᱢ ᱠᱟᱨᱚᱱ ᱠᱚ ᱛᱟᱦᱮᱱ ᱜᱮᱭᱟ ᱦᱮᱸ ᱥᱮ ᱟᱫᱚ ᱵᱟᱝ ᱟᱫᱚ ᱵᱟᱲᱟᱭ ᱩᱱᱟᱹᱜ ᱵᱟᱹᱱᱩᱜ ᱠᱟᱫᱟ ᱥᱮ ᱟᱫᱚ ᱛᱟᱦᱚᱞᱮ ᱟᱫᱚ ᱯᱩᱡᱟᱹᱳ ᱦᱩᱭᱩᱜᱼᱟ ᱡᱮᱦᱮᱛᱩ ᱟᱫᱚ ᱯᱟᱴᱟᱵᱤᱱᱫᱟᱹ ᱨᱮᱦᱚ ᱯᱩᱡᱟᱹ ᱫᱚ ᱦᱩᱭᱩᱜᱼᱟ ᱟᱫᱚ ᱚᱸᱰᱮ ᱫᱚ ᱟᱸᱡᱚᱢ ᱦᱩᱭ ᱠᱟᱱᱟ ᱡᱮ ᱵᱟᱝ ᱢᱟ ᱡᱮᱢᱚᱱ ᱯᱚᱨᱚᱵᱽ ᱯᱟᱛᱟ ᱧᱮᱞ ᱠᱚ ᱪᱟᱞᱟᱜ ᱜᱮᱭᱟ ᱚᱱᱠᱟ ᱜᱮ ᱪᱟᱞᱟᱜᱼᱟ ᱚᱸᱰᱮ ᱫᱚᱠᱚ ᱪᱟᱞᱟᱜ ᱜᱮᱭᱟ ᱠᱚ ᱛᱟᱦᱚᱞᱮ ᱚᱱᱰᱮ ᱫᱚ ᱚᱝᱠᱟ ᱜᱮ ᱪᱟᱞᱟᱣ ᱦᱩᱭ ᱠᱟᱱᱟ ᱫᱚ ᱵᱩᱨᱩ ᱵᱚᱝᱜᱟ ᱫᱚ ᱟᱫᱚ ᱯᱟᱴᱟᱵᱤᱸᱴᱟᱹ ᱫᱚ ᱦᱟᱜ ᱩᱱᱟᱜ ᱫᱚ ᱵᱟᱝ ᱪᱟᱞᱟᱣ ᱦᱩᱭ ᱠᱟᱱᱟ ᱥᱮ ᱚᱱᱛᱮ ᱫᱚ ᱟᱫᱚ ᱠᱷᱟᱱ ᱫᱚ
ᱦᱳᱭ ᱛᱟᱦᱞᱮ ᱵᱚᱨᱚ ᱯᱟᱛᱟ ᱵᱤᱱ ᱪᱟᱞᱟᱣ ᱠᱟᱱ ᱜᱮᱭᱟ?
ᱵᱟᱝ ᱵᱟᱝ ᱵᱚᱨᱚ ᱯᱟᱛᱟ ᱫᱚᱞᱤᱧ ᱟᱸᱡᱚᱢ ᱠᱟᱜᱼᱟ ᱛᱚᱵᱮ ᱪᱟᱞᱟᱣ ᱫᱚ ᱵᱟᱝ ᱞᱤᱧ ᱪᱟᱞᱟᱣ ᱠᱟᱱᱟ᱾ ᱪᱟᱞᱟᱜ ᱟᱹᱞᱤᱧ ᱢᱚᱱᱮ ᱟᱠᱟᱜᱼᱟ ᱞᱤᱧ ᱱᱚᱣᱟ ᱫᱷᱟᱣᱛᱚ ᱵᱟᱝ ᱦᱩᱭ ᱞᱮᱱᱟ᱾ ᱵᱷᱳᱴ ᱠᱷᱟᱹᱛᱤ
ᱦᱳᱭ ᱦᱳᱭ ᱱᱤᱭᱟᱹ ᱦᱮᱸ ᱦᱮᱸ ᱵᱟᱝ ᱦᱩᱭ ᱟᱠᱟᱱᱟ᱾
ᱪᱟᱞᱟᱣ ᱦᱩᱭ ᱠᱚᱜᱼᱟ᱾
ᱚᱸᱰᱮ ᱦᱚᱸ ᱢᱟᱱᱮ ᱦᱩᱭ ᱫᱚ ᱦᱩᱭᱩᱜᱼᱟ ᱟᱫᱚ ᱯᱟᱴᱟᱵᱤᱸᱫᱟᱹ ᱫᱚ ᱠᱟᱹᱴᱤᱡ ᱟᱹᱰᱤ ᱡᱚᱢᱚᱠ ᱜᱮ ᱵᱩᱡᱷᱟᱹᱜ ᱜᱮᱭᱟ᱾ ᱛᱚ ᱚᱸᱰᱮ ᱫᱚ ᱢᱟᱱᱮ ᱯᱟᱞᱮ ᱧᱤᱫᱟᱹ ᱦᱩᱭᱩᱜᱼᱟ ᱥᱮ ᱟᱫᱚ ᱢᱟᱱᱮ ᱟᱵᱚ ᱱᱚᱸᱰᱮ ᱡᱟᱦᱟᱸ ᱤᱭᱟᱹ ᱫᱚ ᱪᱮᱜ ᱠᱚ ᱞᱟᱹᱭᱟ ᱯᱟᱴᱟᱵᱤᱸᱫᱟᱹ ᱫᱚ ᱧᱤᱫᱟᱹ ᱫᱚ ᱡᱟᱛᱨᱟ ᱠᱚ ᱦᱩᱭᱩᱜ ᱜᱮᱭᱟ ᱚᱸᱰᱮ ᱫᱚ ᱧᱤᱫᱟᱹ ᱫᱚ ᱚᱝᱠᱟ ᱚᱨᱜᱮᱥᱴᱟᱨ ᱠᱚ ᱦᱩᱭᱩᱜᱼᱟ ᱚᱝᱠᱟ ᱚᱝᱠᱟ ᱞᱮᱫᱟ ᱢᱟᱱᱮ ᱤᱭᱟᱹ ᱠᱚᱫᱚ ᱵᱟᱝ ᱦᱩᱭᱩᱜ ᱜᱮ ᱟᱫᱚ ᱯᱮ ᱴᱷᱮᱱ ᱦᱩᱭᱩᱜᱼᱟ ᱛᱚ ᱟᱫᱚ ᱡᱟᱹᱥᱛᱤ ᱜᱮ ᱦᱚᱲ ᱫᱚᱠᱚ ᱦᱚᱲᱚᱜᱼᱟ᱾